ᱠᱩᱢ ᱪᱤᱠᱟᱹ ᱵᱟᱲᱮ ᱛᱞᱮ
ᱟᱱᱤᱧ ᱫᱩᱲᱩᱵ ᱫᱚ ᱟᱢᱜᱮ ᱪᱮᱫ ᱠᱚᱢ ᱪᱤᱠᱟᱹᱭᱮᱫᱟ
ᱱᱤᱭᱟᱹ ᱫᱟᱧ ᱫᱩᱲᱩᱵ ᱵᱟᱲᱟ ᱟᱠᱟᱱᱟ ᱟᱫᱚ ᱪᱮᱫᱮ ᱞᱮᱠᱟ ᱢᱮᱱᱟᱢᱟ ᱫᱟᱫᱟ ᱛᱟᱦᱚᱞᱮ
ᱦᱳᱭ ᱵᱮᱥ ᱜᱮᱭᱟ ᱟᱢᱜᱮ ᱚᱠᱟᱮ ᱞᱮᱠᱟ
ᱤᱧ ᱦᱚᱸ ᱵᱮᱥ ᱠᱮᱫ ᱫᱟᱫᱟ ᱛᱟᱦᱞᱮ ᱟᱫᱚ ᱛᱟᱦᱚᱞᱮ ᱟᱯᱮ ᱥᱮᱫ ᱫᱚ ᱪᱮᱫ ᱠᱚ ᱠᱚ
ᱦᱚᱜ ᱚᱭᱤᱭᱟᱹ ᱨᱚᱦᱚᱭ ᱢᱟ ᱟᱢᱫᱟ ᱠᱤᱪᱷᱩ ᱜᱮᱞᱮ ᱨᱚᱦᱚᱭᱟ ᱟᱫᱚ ᱢᱤᱫ ᱢᱤᱫ ᱛᱮ ᱢᱮᱱ ᱞᱮᱠᱷᱟᱡ ᱜᱮ ᱱᱟᱯᱟᱭ ᱫᱚ ᱱᱟᱯᱟᱭᱚᱜᱼᱟ ᱟᱨ ᱚᱱᱟ ᱠᱚᱫᱚ ᱟᱞᱳᱪᱱᱟ ᱫᱚᱨᱠᱟᱨ ᱠᱟᱱᱟ ᱢᱟᱱᱮ ᱨᱚᱯᱚᱲ ᱫᱚᱨᱠᱟᱨ ᱠᱟᱱᱟ ᱵᱷᱟᱜᱮ ᱞᱮᱠᱟ ᱡᱮ ᱚᱠᱟ ᱪᱮᱫ ᱥᱚᱵᱡᱤ ᱚᱠᱟᱞ ᱞᱮᱠᱟ ᱨᱚᱦᱚᱭ ᱜᱟᱱᱚᱜᱼᱟ ᱦᱮᱸᱥᱮ ᱟᱯᱮᱥᱮᱫ ᱚᱠᱟᱮ ᱞᱮᱠᱟ ᱠᱚᱚᱦ ᱨᱚᱦᱚᱭᱟᱞᱮ ᱥᱮ ᱚᱠᱟ ᱞᱮᱠᱟ ᱠᱚ ᱨᱚᱦᱚᱭᱟ ᱛᱚᱵᱮ ᱵᱚᱭᱦᱟ ᱢᱟᱲᱟᱝ ᱨᱮᱫᱚ ᱱᱚᱜᱼᱚᱭ ᱤᱧ ᱠᱩᱞᱤᱭᱮᱫ ᱢᱮᱭᱟ ᱟᱯᱮ ᱥᱮᱫ ᱡᱟᱦᱟᱸ ᱯᱤᱰᱤ ᱯᱮ ᱞᱟᱹᱭ ᱜᱮᱭᱟ ᱥᱮ ᱱᱚᱛᱮ ᱥᱟᱹᱨᱩ ᱠᱚ ᱤᱭᱟᱹ ᱥᱟᱹᱨᱩ ᱫᱚ ᱵᱟᱝ ᱩᱞ ᱠᱚ ᱞᱟᱹᱭ ᱜᱮᱭᱟ ᱚᱱᱟ ᱫᱚ ᱯᱮ ᱡᱚᱢ ᱛᱟᱦᱮᱱ ᱜᱮᱭᱟ ᱛᱚ
ᱦᱮᱸ ᱫᱟᱫᱟ ᱚᱱᱟ ᱠᱚ ᱡᱚᱢ ᱡᱚᱢ ᱵᱟᱲᱟᱭ ᱜᱮᱭᱟᱮᱞᱮ ᱥᱩᱩ ᱚᱱᱟ ᱫᱚᱞᱮ ᱨᱚᱦᱚᱭ ᱵᱟᱲᱟᱭ ᱜᱮᱭᱟ ᱛᱟᱨᱠᱷᱚᱱᱮ ᱚᱲᱟᱜ ᱠᱚ ᱥᱩᱨ ᱠᱚᱨᱮ ᱡᱟᱦᱟᱸ ᱦᱩᱭᱩᱜ ᱠᱟᱱᱟ ᱚᱲᱟᱜ ᱥᱩᱨ ᱨᱮ ᱡᱟᱭᱜᱟ ᱢᱮᱱᱟᱜᱼᱟ᱾ ᱚᱱᱟ ᱠᱚᱫᱚ ᱜᱮᱞᱮ ᱨᱚᱦᱚᱭ ᱵᱟᱲᱟᱭ ᱜᱮᱭᱟ ᱥᱩᱠ ᱩᱴ ᱫᱚ ᱚᱱᱟ ᱜᱮᱞᱮ ᱨᱚᱦᱚᱭ ᱵᱟᱲᱟᱭ ᱜᱮᱭᱟᱯᱮ ᱫᱚ ᱯᱮᱮᱨᱚᱦᱟ ᱵᱟᱲᱟᱭ ᱜᱮᱭᱟᱢᱟ
ᱦᱳᱭ ᱟᱞᱮ ᱦᱚᱸᱞᱮ ᱨᱚᱦᱚᱲᱟᱭᱭᱟ ᱟᱫᱚ ᱵᱚᱭᱦᱟ ᱦᱚᱸᱜᱼᱚᱭ ᱡᱟᱦᱟᱸᱧ ᱞᱟᱹᱭᱫ ᱯᱤᱷᱭᱟ ᱦᱮᱸᱥᱮ ᱯᱮᱰ ᱫᱚ ᱟᱯᱮᱮᱥᱮᱫ ᱫᱚ ᱛᱤᱱ ᱯᱟᱱᱴᱮ ᱯᱮᱱᱴᱮ ᱫᱚ ᱨᱚᱠᱚᱢᱟᱜ ᱧᱟᱢᱚᱜᱼᱟ ᱟᱞᱮ ᱥᱮᱫ ᱢᱟ ᱵᱟᱨ ᱨᱚᱠᱚᱢᱟᱜ ᱧᱟᱢᱚᱜᱼᱟ ᱡᱟᱦᱟᱸ ᱫᱚ ᱚᱞ ᱠᱚ ᱞᱟᱹᱭ ᱜᱮᱭᱟ ᱛᱚ ᱟᱞᱮᱮᱥᱮᱫ ᱵᱟᱨ ᱨᱚᱠᱚᱢ ᱢᱤᱫᱴᱮᱱ ᱫᱤᱥᱟᱹ ᱧᱟᱢᱚᱜᱼᱟ ᱢᱤᱫᱴᱮᱱ ᱦᱟᱭᱵᱨᱤᱴ ᱧᱟᱢᱚᱜᱼᱟ ᱡᱟᱦᱟᱸ ᱫᱚ ᱦᱟᱭᱵᱨᱤᱰ ᱫᱚ ᱧᱮᱞᱚᱜᱼᱟ ᱚᱱᱟ ᱫᱚ ᱚᱠᱛᱚᱭ ᱢᱟᱱᱮ ᱵᱟᱭ ᱦᱟᱛᱟᱣᱟ ᱚᱱᱟ ᱫᱚ ᱞᱚᱜᱚᱱ ᱫᱷᱟᱨᱟ ᱜᱮ ᱫᱟᱜ ᱛᱟᱦᱮᱸᱱᱟᱜ ᱡᱟᱦᱟᱸ ᱫᱚ ᱫᱮᱥᱤ ᱚᱱᱟ ᱫᱚ ᱚᱠᱛᱚᱭ ᱦᱟᱛᱟᱣᱟ ᱢᱤᱫ ᱵᱚᱪᱷᱚᱨ ᱜᱟᱱ ᱫᱟᱜ ᱛᱮ᱾ ᱡᱟᱦᱟᱸ ᱫᱚ ᱵᱩᱱ ᱚᱞ ᱠᱚ ᱞᱟᱹᱭᱟ ᱛᱚ ᱟᱯᱮᱥᱮᱫ ᱫᱚ ᱱᱚᱜᱼᱚᱭ ᱛᱤᱱ ᱨᱚᱠᱚᱢ ᱢᱟᱱᱮ ᱵᱟᱨ ᱨᱚᱠᱚᱢᱟᱜ ᱜᱮ ᱧᱟᱢᱚᱜᱼᱟ ᱥᱮ ᱢᱤᱫ ᱨᱚᱠᱚᱢᱟᱜ ᱧᱟᱢᱚᱜᱼᱟ᱾
ᱟ ᱟᱞᱮ ᱥᱮᱫ ᱫᱚ ᱵᱟᱨ ᱨᱚᱠᱚᱢᱟᱜ ᱜᱮ ᱧᱟᱢᱚᱜ ᱜᱮᱭᱟ ᱟᱨ ᱵᱟᱡᱟᱨ ᱪᱟᱞᱟ ᱦᱚᱸ ᱫᱚ ᱵᱟᱨ ᱨᱚᱠᱚᱢᱟᱜ ᱜᱮ ᱧᱟᱢᱚᱜ ᱜᱮᱭᱟ ᱟᱫᱚ ᱡᱟᱦᱟᱸ ᱚᱲᱟᱜ ᱞᱮ ᱨᱚᱦᱚᱭ ᱵᱟᱲᱟᱭᱟ ᱚᱱᱟ ᱠᱚᱫᱚ ᱫᱮᱥᱤ ᱜᱮ ᱠᱟᱱᱟ ᱚᱱᱟ ᱠᱚᱫᱚ ᱚᱱᱟ ᱠᱚᱫᱚ ᱚᱲᱟᱜ ᱨᱚᱦᱚᱭ ᱵᱟᱲᱟᱭ ᱜᱮᱭᱟ ᱚᱱᱟ ᱠᱚᱫᱚᱮ ᱥᱚᱢᱚᱭ ᱞᱟᱜᱟᱜ ᱜᱮᱭᱟ ᱡᱟ ᱵᱮᱤᱱ ᱞᱟᱹᱭ ᱠᱮᱫᱟ ᱢᱤᱫ ᱪᱟᱸᱫᱳᱠᱟᱱ ᱚᱱᱠᱟᱜ ᱜᱮ ᱢᱤᱫ ᱪᱟᱸᱫᱳᱠᱟᱱ ᱜᱮ ᱞᱟᱜᱟᱜ ᱜᱮᱭᱟ ᱥᱚᱢᱳᱭ ᱫᱚ᱾ ᱟᱨ ᱫᱮᱥᱤ ᱢᱮᱱᱟᱜᱼᱟ ᱡᱟᱦᱟᱸ ᱵᱮᱱ ᱞᱟᱹᱭ ᱠᱮᱫ ᱵᱤᱫᱮᱥᱤ ᱡᱟᱦᱟᱸ ᱦᱟᱭᱵᱨᱤᱰ ᱚᱱᱟ ᱠᱚᱫᱚ ᱵᱟᱡᱟᱨ ᱨᱮ ᱧᱟᱢᱚᱜ ᱜᱮᱭᱟ ᱚᱱᱟ ᱠᱚᱫᱚ ᱢᱟᱨᱟᱝ ᱢᱟᱨᱟᱝ ᱠᱚ ᱦᱚᱸ ᱦᱩᱭᱩᱜ ᱜᱮᱭᱟᱼᱟ᱾ ᱚᱱᱟ ᱫᱚ ᱵᱟᱞᱮ ᱨᱚᱦᱚᱭ ᱵᱟᱲᱟᱭ ᱜᱮᱭᱟ᱾ ᱚᱱᱟ ᱫᱚ ᱵᱟᱞᱮ ᱨᱚᱦᱚᱭ ᱵᱟᱲᱟᱭᱟ᱾ ᱚᱱᱟ ᱠᱚᱫᱚ ᱠᱤᱨᱤᱧ ᱠᱟᱛᱮ ᱠᱚᱞᱮ ᱡᱚᱢ ᱵᱟᱲᱟᱭ ᱜᱮᱭᱟ᱾ ᱟᱫᱚ ᱟᱯᱮ ᱫᱚᱯᱮ ᱨᱚᱦᱚᱭ ᱵᱟᱲᱟᱭ ᱜᱮᱭᱟ ᱥᱮ ᱪᱮ ᱵᱟᱝ ᱦᱟᱭᱵ ᱫᱚ?
ᱟᱞᱮ ᱦᱟᱭᱵᱨᱤᱰ ᱦᱚᱞᱮ ᱨᱚᱦᱚᱭ ᱜᱮᱭᱟ ᱱᱚᱱᱛᱮ ᱫᱮᱥᱤᱭᱟᱜ ᱦᱚᱞᱮ ᱨᱚᱦᱚᱭ ᱜᱮᱭᱟ᱾ ᱡᱟᱦᱟᱸ ᱫᱚ ᱚᱱᱟ ᱚᱞ ᱠᱚ ᱞᱟᱹᱭᱟ ᱦᱮᱸᱥᱮ ᱟᱨ ᱛᱚᱵᱮ ᱟᱯᱮ ᱫᱚ ᱚᱞ ᱡᱟᱦᱟᱸ ᱚᱱᱟ ᱰᱟᱹᱱᱴᱜ ᱥᱮ ᱩᱞ ᱥᱟᱠᱟᱢ ᱠᱚᱫᱚᱯᱮ ᱡᱚᱢ ᱜᱮᱭᱟ ᱥᱮ ᱵᱟᱝᱼᱟ?
ᱦᱩᱸ ᱟ ᱟᱫᱚ ᱚᱱᱟ ᱠᱚᱫᱚ ᱰᱟᱱᱴᱤᱡ ᱠᱚᱫᱚ ᱟᱨ ᱦᱟᱱᱮ ᱥᱟᱠᱟᱢ ᱠᱚᱫᱚ ᱚᱱᱟ ᱠᱚᱫᱚ ᱵᱟᱞᱮ ᱡᱚᱢ ᱵᱟᱲᱟᱭ ᱜᱮᱭᱟ, ᱚᱱᱟ ᱠᱚᱫᱚ ᱟᱞᱮ ᱥᱩᱫᱩᱞᱮ ᱡᱚᱢ ᱵᱟᱲᱟᱭ ᱜᱮᱭᱟ ᱥᱟᱠᱟᱢ ᱫᱚᱞᱮ ᱜᱤᱰᱤ ᱠᱟᱜ ᱡᱟᱱ ᱜᱤᱲᱰᱤ ᱫᱚ ᱵᱟᱝ ᱜᱩᱴᱤ ᱵᱟᱲᱟᱭ ᱜᱮᱭᱟ ᱢᱟᱱᱮ ᱡᱟᱦᱟᱸ ᱠᱚᱨᱮ ᱰᱟᱝᱨᱤ ᱠᱟᱲᱟ ᱚᱱᱟ ᱠᱚᱫᱚᱞᱮ ᱮᱢᱟ ᱠᱚᱣᱟ ᱥᱡᱟᱹ ᱥᱤᱡᱟᱹᱣ ᱠᱟᱛᱮ ᱮᱢ ᱵᱟᱲᱟ ᱠᱚᱣᱟᱞᱮ ᱟᱫᱚ ᱟᱯᱮ ᱫᱚ ᱡᱚᱢ ᱵᱟᱲᱟᱭ ᱜᱮᱭᱟ ᱥᱮ ᱵᱟᱝ ᱚᱱᱟ ᱠᱚᱫᱚ᱾
ᱦᱳᱭ ᱵᱚᱭᱦᱟ ᱟᱞᱮ ᱫᱚ ᱚᱱᱟ ᱠᱚᱦᱚᱸ ᱡᱚᱢ ᱫᱚᱞᱮ ᱡᱚᱢ ᱜᱮᱭᱟ ᱦᱮᱸᱥᱮ ᱟᱫᱚ᱾
ᱦᱮᱸ
ᱚᱱᱟ ᱫᱚ ᱥᱟᱠᱟᱢ ᱛᱮᱫᱚ ᱵᱟᱞᱮ ᱡᱚᱢᱟ ᱡᱟᱦᱟᱸ ᱫᱚ ᱠᱷᱟᱰᱟ ᱡᱟᱦᱟᱸ ᱫᱚ ᱰᱟᱹᱱᱴᱤ ᱛᱮᱫ ᱠᱚ ᱞᱟᱹᱭᱟ ᱚᱱᱟ ᱩᱛᱩ ᱠᱟ ᱠᱟᱛᱮᱮᱫ ᱠᱚ ᱡᱚᱢ ᱛᱟᱦᱮᱱ ᱜᱮᱭᱟ ᱚᱱᱟ ᱢᱟ ᱛᱚᱵᱮ ᱱᱟᱯᱟᱭ ᱠᱟᱛᱷᱟ ᱟᱞᱮᱥᱮᱫ ᱫᱚ ᱪᱟᱥ ᱫᱚ ᱠᱟᱹᱴᱤᱡ ᱚᱱᱟ ᱨᱮᱭᱟᱜ ᱪᱟᱥ ᱫᱚ ᱠᱟᱹᱴᱤᱡ ᱡᱩᱫᱟᱹ ᱜᱮᱭᱟ᱾ ᱩᱞ ᱡᱟᱦᱟᱸ ᱫᱚ ᱚᱱᱟ ᱟᱡ ᱡᱚᱴ ᱡᱟᱦᱟᱸ ᱫᱚ ᱟᱡ ᱥᱟᱶᱛᱮᱠᱚ ᱛᱟᱦᱮᱱᱟ ᱡᱟᱦᱟ ᱫᱚ ᱟᱭᱥᱟᱶ ᱛᱮ ᱩᱱᱠᱩ ᱦᱩᱰᱤᱧ ᱦᱩᱰᱤᱧ ᱟᱠᱠᱩ ᱩᱱᱠᱩ ᱜᱮᱞᱮ ᱡᱩᱫᱟᱹ ᱠᱚᱣᱟ ᱟᱨ ᱡᱟᱦᱟᱸ ᱫᱚ ᱞᱟᱹᱴᱩ ᱮᱠᱴᱩ ᱚᱞᱫᱟ ᱠᱚᱜᱼᱟ ᱚᱱᱟ ᱫᱚ ᱮ
ᱦᱮᱸ
ᱦᱟᱛᱣᱟ ᱵᱟᱟᱞᱮ ᱟᱨ ᱡᱟᱦᱟᱸ ᱦᱩᱰᱤᱧᱟᱜ ᱫᱚ ᱦᱟᱸᱰᱮ ᱱᱟᱰᱮ ᱞᱮ ᱛᱚᱯᱟ ᱠᱚᱜ ᱛᱟᱦᱮᱱᱟ ᱦᱮᱸᱥᱮ ᱚᱱᱟᱜᱮ ᱢᱤᱫ ᱫᱤᱱ ᱯᱚᱴᱠᱚᱡ ᱠᱟᱛᱮ ᱦᱟᱨᱟᱜᱼᱟ ᱦᱟᱨᱟ ᱠᱟᱛᱮ ᱵᱮᱥ ᱴᱷᱤᱠ ᱢᱟᱨᱟᱝ ᱚᱚᱜᱼᱟ ᱚᱱᱟᱜᱮ ᱢᱤᱫ ᱫᱤᱱ ᱞᱟᱹᱴᱩ ᱚᱞ ᱛᱮᱭᱟᱨᱚᱜᱼᱟ ᱡᱟᱦᱟᱸ ᱫᱚᱞᱮ ᱛᱚᱯᱟᱜ ᱠᱟᱜᱼᱟ᱾
ᱦᱮᱸ
ᱡᱟᱦᱟᱸ ᱦᱟᱨᱟ ᱠᱚᱜᱼᱟ ᱚᱱᱟ ᱫᱚ ᱟᱞᱮ ᱜᱮᱞᱮ ᱩᱴᱠᱟᱹᱣ ᱠᱮᱫ ᱜᱮ ᱟᱫᱚ ᱚᱱᱟ ᱜᱮᱞᱮ ᱩᱴᱩ ᱠᱟᱶ ᱩᱛᱩᱭᱟ ᱟᱨ ᱩᱛᱩ ᱫᱚ ᱟᱯᱮᱥᱮᱫ ᱫᱚᱜᱚᱭ ᱚᱞ ᱠᱚᱫᱚ ᱚᱠᱟ ᱞᱮᱠᱟ ᱯᱮ ᱩᱛᱩᱭ ᱛᱟᱦᱮᱱᱟ᱾
ᱟᱞᱮ ᱫᱚ ᱫᱟᱫᱟ ᱡᱟᱢᱧ ᱞᱟᱹᱭ ᱠᱮᱫᱟ ᱚᱱᱟ ᱚᱱᱠᱟ ᱠᱟᱛᱮ ᱞᱮ ᱡᱷᱤᱠ ᱠᱮᱫᱟ ᱵᱳᱞ ᱫᱚ ᱩᱛᱩ ᱵᱟᱲᱟᱭ ᱠᱮᱭᱟ ᱞᱮ ᱛᱚ᱾ ᱢᱟᱱᱮ ᱡᱮᱢᱚᱱ ᱟᱞᱩ ᱡᱮᱞ ᱥᱚᱝᱜᱮ ᱢᱟᱱᱮ ᱟᱞᱩ ᱥᱛᱮ ᱥᱮ ᱡᱮᱞ ᱛᱟᱨᱯᱚᱨᱮ ᱦᱟᱹᱠᱩ ᱥᱟᱝ ᱦᱚᱸᱠᱚᱞᱮ ᱩᱛᱩ ᱵᱟᱲᱟᱭ ᱜᱮᱭᱟ ᱛᱟᱯᱚᱨᱮ ᱨᱠᱚᱡ ᱥᱟᱝ ᱠᱚᱚᱸᱠᱚ ᱩᱛᱩ ᱵᱟᱲᱟᱭ ᱜᱮᱭᱟ᱾ ᱢᱟᱱᱮ ᱡᱟ ᱢᱟᱱᱮ ᱵᱮᱥ ᱦᱚᱨ ᱵᱷᱟᱜᱽ ᱜᱮ ᱦᱟᱹᱠᱩ ᱩᱛᱩ ᱡᱟ ᱦᱩᱭᱩᱜ ᱠᱟᱱᱟ᱾ ᱚ ᱱᱤᱨᱟᱢᱤᱥ ᱠᱚ ᱚᱱᱟ ᱡᱤᱱᱤᱥ ᱠᱚ ᱜᱮ ᱵᱤᱥᱤ ᱞᱮ ᱩᱛᱩ ᱵᱟᱲᱟᱭ ᱠᱮᱫ ᱞᱮ ᱟᱯᱮ ᱥᱮᱫ ᱫᱚ ᱪᱮᱫ ᱟᱯᱮ ᱩᱛᱩ ᱵᱟᱲᱟᱭ ᱜᱮᱭᱟᱹ ᱚᱞ?
ᱦᱳᱭ ᱟᱞᱮ ᱥᱮᱫ ᱫᱚ ᱡᱮᱞ ᱠᱚ ᱥᱟᱣ ᱵᱟᱝ ᱨᱮᱦᱚᱸ ᱮᱠᱷᱮᱱ ᱩᱞ ᱦᱚᱸ ᱠᱚ ᱩᱛᱩ ᱫᱚᱠᱚ ᱩᱛᱩᱭ ᱜᱮᱭᱟ ᱦᱮᱸᱥᱮ᱾ ᱟᱫᱚ ᱟᱞᱮ ᱥᱮ ᱱᱤᱛᱚᱜ ᱫᱚ ᱧᱮᱞᱚᱜᱼᱟ ᱵᱤᱥᱮᱥ ᱠᱟ. ᱭᱛᱮᱭ ᱠᱚ ᱯᱷᱟᱨᱪᱟ ᱠᱟᱛᱮᱫ ᱵᱮᱥ ᱞᱮᱠᱟ ᱜᱮᱫ ᱠᱩᱴᱤ ᱠᱩᱴᱤ ᱠᱟᱛᱮ ᱚᱱᱟ ᱠᱚ ᱥᱩᱱᱩᱢ ᱞᱮ ᱪᱷᱟᱠᱟᱣ ᱛᱟᱦᱮᱸ ᱱᱟ ᱪᱷᱟᱠᱟᱣ ᱠᱟᱛᱮ ᱢᱚᱥᱞᱟ ᱠᱚᱞᱮ ᱠᱚᱥᱟᱣ ᱛᱟᱦᱮᱸᱱᱟ ᱠᱚᱥᱟᱣ ᱠᱟᱛᱮ ᱞᱮᱠᱟ ᱡᱤᱞ ᱪᱮ ᱪᱮᱫ ᱠᱟ ᱵᱚᱱ ᱩᱛᱩᱭᱟ ᱚᱱᱠᱟ ᱜᱮ ᱢᱚᱥᱞᱟ ᱠᱚ ᱠᱚᱴᱟ ᱠᱟᱛᱮᱜ ᱚᱱᱠᱟ ᱜᱮ ᱨᱟᱥᱮ ᱠᱟᱛᱮᱜ ᱠᱷᱟᱸᱡᱚ ᱫᱚᱞᱮ ᱠᱷᱟᱸᱡᱚᱼᱟ ᱟ ᱡᱟᱦᱟᱸ ᱩᱞ ᱫᱚ ᱧᱮᱞᱚᱜᱼᱟ ᱵᱮᱥᱤᱨ ᱵᱷᱟᱜᱽ ᱯᱷᱩᱞᱟᱹᱜ ᱛᱟᱦᱮ ᱱᱟ᱾ ᱡᱩᱫᱤᱢ ᱤᱥᱤᱱ ᱦᱚᱪᱚᱭᱟ ᱛᱚ ᱫᱟᱠᱟ ᱪᱮᱫ ᱞᱮᱠᱟ ᱯᱷᱩᱞᱟᱹᱜᱼᱟ ᱪᱟᱣᱞᱮ ᱠᱷᱚᱱ ᱪᱮᱫ ᱞᱮᱠᱟ ᱫᱟᱠᱟ ᱚᱱᱠᱟᱜ ᱜᱮ ᱩᱞ ᱦᱚᱸ ᱯᱷᱩᱞᱟᱹᱜ ᱛᱟᱦᱮᱱᱟ ᱡᱩᱫᱤ ᱥᱩᱱᱩᱢ ᱨᱮᱢ ᱵᱷᱮᱡᱟᱭ ᱠᱷᱟᱱ ᱦᱮᱸᱥᱮ ᱟᱨ ᱡᱚᱢ ᱨᱮᱦᱚᱸ ᱡᱤᱞ ᱩᱛᱩ ᱞᱮᱠᱟ ᱜᱮ ᱵᱩᱡᱩᱜᱼᱟ ᱟᱨᱠᱤ ᱡᱚᱛᱚ ᱦᱚᱲ ᱫᱚ ᱡᱚᱢ ᱫᱟᱲᱮᱭᱟᱜ-ᱟ ᱚᱠᱚᱭ ᱚᱠᱚᱭ ᱫᱚᱠᱚ ᱞᱟᱹᱭ ᱜᱮᱭᱟ ᱡᱮ ᱦᱮᱸ ᱞᱟᱹᱰᱨᱤ ᱞᱟᱜᱟᱜ ᱠᱟᱱᱟ ᱵᱟᱵᱟᱫ ᱠᱟᱱᱟ ᱦᱮᱸ ᱥᱮ, ᱜᱟᱨᱠᱟ ᱜᱮ ᱵᱩᱡᱩᱜ ᱠᱟᱱᱟ᱾ ᱚᱱᱠᱟ ᱠᱚ ᱞᱟᱹᱭ ᱜᱮᱭᱟ ᱟᱫᱚ ᱦᱟᱯᱮ ᱥᱮᱫ ᱦᱚᱸᱠᱚ ᱚᱱᱠᱟ ᱫᱚᱠᱚ ᱞᱟᱹᱭ ᱜᱮᱭᱟ ᱥᱮ ᱵᱟᱝ-ᱟ?
ᱦᱮᱸ ᱫᱟᱫᱟ ᱟᱞᱮᱥᱮᱫ ᱦᱚᱸ ᱚᱱᱠᱟ ᱩᱞ ᱨᱮᱱᱟᱜ ᱫᱚᱠᱚ ᱞᱟᱹᱭ ᱵᱟᱲᱟᱭ ᱜᱮᱭᱟ ᱟᱫᱚ ᱡᱮᱢᱚᱱ ᱚᱠᱚᱭ ᱴᱷᱮᱱ ᱥᱩᱴ ᱜᱮᱭᱟᱭ ᱟᱫᱚ ᱚᱠᱚᱭ ᱫᱚ ᱡᱚᱢ ᱵᱟᱭ ᱴᱷᱤᱠᱟᱱᱟ ᱫᱚ ᱩᱱᱤ ᱫᱚ ᱚᱱᱠᱟ ᱠᱚ ᱞᱟᱹᱭ ᱵᱟᱲᱟᱭ ᱜᱮᱭᱟ᱾ ᱟᱫᱚ ᱚᱠᱚᱭ ᱠᱚᱫᱚ ᱠᱚ ᱡᱚᱢ ᱵᱟᱲᱟᱭ ᱩᱱᱠᱩ ᱫᱚ ᱞᱟᱹᱭ ᱜᱮᱭᱟ ᱵᱷᱟᱜᱤ ᱜᱮ ᱵᱩᱡᱷᱟᱹᱜ ᱠᱟᱱᱟ ᱟᱫᱚ ᱵᱷᱟᱜᱮ ᱜᱮ ᱵᱩᱡᱷᱟᱹᱜᱼᱟ ᱡᱚᱢ ᱥᱟᱱᱟᱢ ᱥᱚᱵ ᱫᱤᱱ ᱜᱮ ᱚᱱᱠᱟ ᱜᱮᱠᱚ ᱞᱟᱹᱭ ᱵᱟᱲᱟᱭ ᱜᱮᱭᱟ ᱛᱟ ᱟᱞᱤᱧ ᱦᱚᱸᱞᱤᱧ ᱡᱚᱢ ᱵᱟᱲᱟᱭ ᱜᱮᱭᱟ ᱵᱷᱮ ᱜᱮ ᱚᱱᱟ ᱠᱚᱫᱚ ᱵᱷᱟᱜᱮ ᱜᱮ ᱵᱩᱡᱷᱟᱹᱜ ᱜᱮᱭᱟ᱾ ᱫᱚ ᱫᱟᱫᱟ ᱛᱟᱦᱞᱮ ᱟᱯᱮ ᱟᱢ ᱫᱚᱢ ᱦᱮᱸ
ᱦᱳᱭ ᱤᱧ ᱦᱚ ᱟᱹᱰᱤᱧ ᱠᱩᱥᱤᱭᱟᱜ ᱜᱮᱭᱟ ᱚᱱᱟ ᱡᱚᱢ ᱫᱚ ᱟᱨ ᱡᱟᱹᱥᱛᱤ ᱛᱮᱜᱮ ᱡᱚᱢᱟ ᱤᱧ ᱱᱤᱡᱮ ᱦᱚᱸ ᱩᱛᱩ ᱠᱟᱛᱮᱫ ᱤᱧ ᱡᱚᱢ ᱠᱟᱜ ᱜᱮᱭᱟ ᱟᱫᱚ ᱚᱠᱟ ᱚᱠᱟ ᱴᱚᱴᱷᱟ ᱨᱮᱱ ᱫᱚ, ᱠᱚ ᱞᱟᱹᱭ ᱜᱮᱭᱟ ᱡᱮ ᱩᱞ ᱵᱟᱯᱷᱟᱣ ᱠᱟᱛᱮ ᱦᱮᱰᱮᱡ ᱠᱟᱛᱮ ᱫᱟᱜ ᱨᱮ ᱦᱮᱰᱮᱡ ᱠᱟᱛᱮ ᱥᱤᱯᱤ ᱠᱟᱛᱮᱜ ᱦᱚᱸᱠᱚ ᱡᱚᱢ ᱜᱮᱭᱟ, ᱛᱚᱵᱮ ᱦᱚᱸᱜᱼᱚᱭ ᱥᱤᱯᱤ ᱠᱟᱛᱮᱜ ᱡᱚᱢ ᱫᱚ ᱟᱯᱮ ᱥᱮᱫ ᱦᱚᱸᱠᱚ ᱡᱚᱢ ᱛᱟᱦᱮᱱ ᱜᱮᱭᱟ ᱥᱮ ᱵᱟᱝ? ᱟᱞᱮ ᱥᱮᱫ ᱫᱚ ᱵᱟᱠᱚ ᱡᱚᱢ ᱜᱮᱭᱟ ᱥᱤᱯᱤ ᱠᱟᱛᱮᱫ ᱫᱚ᱾
ᱟᱫᱚ ᱟᱨ ᱫᱟᱫᱟ ᱟᱞᱮ ᱥᱮᱫ ᱫᱚ ᱦᱚᱸ ᱥᱤᱯᱤ ᱠᱟᱛᱮᱫ ᱫᱚ ᱵᱟᱠᱚ ᱡᱚᱢ ᱵᱟᱲᱟ ᱡᱟ ᱟᱤᱧ ᱢᱮᱛᱟᱜ ᱵᱮᱱᱟ ᱩᱛᱩ ᱠᱟᱛᱮ ᱜᱮ ᱵᱤᱥᱤ ᱟᱞᱮ ᱥᱮᱫ ᱫᱚ ᱪᱟᱜ ᱟᱫᱚ ᱟᱞᱮ ᱫᱚ ᱩᱛᱩ ᱠᱟᱛᱮ ᱜᱮ ᱵᱮᱥᱤ ᱦᱳᱭᱳᱜ ᱜᱮᱭᱟ᱾ ᱟᱫᱚ ᱚᱱᱟ ᱩᱞ ᱫᱚ ᱵᱟᱞᱮ ᱥᱤᱯᱤ ᱵᱟᱲᱟᱭ ᱜᱮᱭᱟ ᱩᱞ ᱫᱚ ᱢᱟᱱᱮ ᱵᱟᱹᱧ ᱧᱮᱞ ᱵᱟᱲᱟ ᱚᱠᱚᱭ ᱦᱚᱸ ᱢᱟᱱᱮ ᱠᱤ ᱩᱞ ᱫᱚ ᱥᱤᱯᱤ ᱵᱟᱲᱟ᱾ ᱟᱫᱚ ᱟᱫᱚ ᱫᱟᱫᱟ ᱛᱟᱞᱦᱮ ᱟᱫᱚ ᱟᱯᱮ ᱫᱚ ᱯᱮ ᱥᱤᱯᱤ ᱫᱚ ᱵᱟᱯᱮ ᱥᱤᱯᱤ ᱜᱮᱭᱟ ᱛᱚ ᱛᱟᱦᱚᱞᱮ ᱟᱫᱚ
ᱟᱫᱚ ᱪᱮᱠᱟᱯᱮ ᱨᱚᱦᱚᱭ ᱵᱟᱲᱟᱭ ᱜᱮᱭᱟ ᱩᱞ ᱛᱟᱦᱚᱞᱮ? ᱟᱞᱮ ᱥᱮᱫ ᱛᱚ ᱯᱟᱴᱞᱤ ᱞᱮᱠᱟ ᱠᱟᱛᱮ ᱠᱚ ᱨᱚᱦ ᱯᱟᱲᱟ ᱜᱮᱭᱟ ᱛᱚ ᱞᱟᱜᱟ ᱪᱤᱠᱟ ᱠᱚ ᱨᱚᱦᱚᱭ ᱵᱟᱲᱟᱭ ᱜᱮᱭᱟ?
ᱦᱳᱭ ᱵᱚᱭᱦᱟ ᱚᱱᱟ ᱩᱞ ᱦᱚ
ᱦᱮᱸ
ᱦᱮᱸ᱾
ᱦᱩᱰᱤᱧ ᱦᱩᱰᱤᱧ-ᱟᱜ ᱡᱟᱦᱟᱸ ᱛᱟᱦᱮᱱᱟ ᱚᱱᱟ ᱠᱚᱫᱚ ᱞᱮ ᱥᱚᱨᱟᱣ ᱠᱮᱫ ᱜᱮ ᱚᱱᱟ ᱥᱟᱶᱛᱮ ᱛᱮ ᱚᱱᱟ ᱡᱟᱦᱟᱸ ᱢᱟᱨᱟᱝᱼᱟᱜ ᱫᱚᱞᱮ ᱩᱛᱩ ᱵᱟᱠᱷᱨᱟ ᱞᱮ ᱨᱟᱠᱟᱵ ᱠᱟ᱾ ᱟᱫᱚ ᱵᱚᱭᱦᱟ ᱦᱚᱸᱜ-ᱚᱭ ᱳᱞ ᱠᱚᱞᱟᱝ ᱩᱛᱩ ᱫᱷᱟᱹᱵᱤᱡ ᱞᱟᱝ ᱪᱟᱞᱟᱣᱮᱱ ᱜᱚᱞᱯᱚ ᱠᱮᱫᱼᱟ ᱞᱟᱝ ᱳᱞ ᱨᱮᱭᱟᱜ ᱫᱚ ᱠᱟᱹᱴᱤᱡ ᱟᱫᱚ ᱥᱟᱹᱨᱩ ᱨᱮᱭᱟᱜ ᱞᱟᱝ ᱜᱚᱞᱯᱚ ᱞᱮᱜᱮ ᱛᱚᱵᱮ ᱾ᱱᱚᱜ-ᱚᱭ ᱩᱱᱠᱩ ᱫᱚ ᱟᱢᱟᱜ ᱛᱤ ᱛᱮᱫᱢ ᱨᱚᱦᱚᱭ ᱠᱟᱜᱼᱟ ᱥᱮ ᱵᱟᱝ ᱥᱮ ᱚᱱᱠᱟᱜᱮ ᱚᱲᱟᱜ ᱠᱚᱨᱮᱱ ᱦᱚᱲ ᱮᱸ ᱜᱚᱲᱚᱣ ᱠᱟᱜ ᱠᱚᱣᱟᱢ ᱥᱮ ᱵᱟᱝ ᱥᱟᱹᱨᱩ ᱨᱚᱦᱚᱭ ᱠᱚᱫᱚ?
ᱦᱮᱸ ᱫᱟᱫᱟ ᱚᱱᱟ ᱥᱟᱹᱨᱩ ᱨᱚᱦᱚᱭ ᱠᱚᱫᱚ ᱚᱲᱟᱜ ᱦᱚᱲ ᱜᱤᱧ ᱜᱚᱨᱚ ᱵᱟᱲᱟᱣᱟᱜ ᱠᱚᱣᱟ ᱟᱹᱰᱤ ᱵᱷᱟᱹᱨ ᱜᱮ ᱟᱫᱚᱼᱼ ᱵᱟ ᱚᱲᱟᱜ ᱦᱚᱲ ᱡᱩᱫᱤ ᱵᱟᱭᱨᱮ ᱨᱮᱧ ᱛᱟᱦᱮᱱ ᱜᱮᱭᱟ ᱥ ᱛᱚ ᱡᱚᱠᱷᱚᱱ ᱜᱮ ᱚᱲᱟᱜ ᱨᱮ ᱪᱟᱵᱟᱭ ᱡᱮᱢᱚᱱᱼᱼ ᱠᱟᱱ ᱥᱟᱲᱩ ᱨᱚᱦᱚᱭ ᱴᱟᱭᱤᱢ ᱥᱚᱢᱟᱹᱭ ᱜᱮ᱾ ᱟᱫᱚ ᱡᱩᱫᱤ ᱚᱲᱟᱜ ᱨᱤᱧ ᱛᱟᱦᱮᱱ ᱠᱷᱟᱱ ᱫᱚ ᱟᱫᱚ ᱥᱟᱨᱩ ᱨᱚᱦᱚᱭ ᱠᱚᱫᱚᱧ ᱜᱚᱲᱚ ᱵᱟᱲᱟᱣ ᱠᱚ ᱜᱮᱭᱟ᱾ ᱟᱫᱚ ᱫᱟᱫᱟ ᱛᱟᱦᱚᱞᱮ ᱟᱢ ᱫᱚᱢ ᱜᱚᱲᱚ ᱵᱟᱲᱟᱣ ᱠᱚᱣᱟ ᱥᱮ ᱵᱟᱝ?
ᱦᱳᱭ ᱤᱧ ᱫᱚᱼᱼ ᱤᱧ ᱜᱤ ᱩᱱᱠᱟ ᱨᱚᱦᱚᱭ ᱦᱩᱧ ᱨᱚᱦᱚᱭ ᱠᱟᱜ-ᱟ ᱮᱠᱞᱟ ᱛᱮᱦᱚᱸ ᱢᱤᱜ ᱴᱟᱭᱤᱢ ᱫᱚ᱾
ᱦᱮᱸ᱾
ᱚᱱᱠᱟ ᱜᱚ ᱵᱟᱵᱟᱭ ᱛᱟᱦᱮᱸ ᱞᱮᱱ ᱥᱚᱢᱚᱭ ᱫᱟᱫᱟ ᱦᱚᱸ ᱵᱟᱭᱨᱮ ᱪᱟᱞᱟᱣ ᱠᱟᱱ ᱛᱟᱦᱮᱸᱱ ᱥᱚᱢᱚᱭᱼᱼ ᱚᱲᱟᱜ ᱨᱮ ᱡᱚᱢ ᱞᱮᱠᱟ ᱠᱟᱹᱴᱤᱡ ᱤᱧ ᱜᱟᱲᱤ ᱛᱮᱜᱤᱧ ᱥᱤ ᱞᱮᱜ-ᱟ ᱥᱤ ᱠᱟᱛᱮᱜ ᱚᱱᱟ ᱜᱮᱼᱼ ᱤᱧ ᱨᱚᱦᱚᱭ ᱫᱩᱧ ᱨᱚᱦᱚᱭ ᱞᱮᱜ ᱜᱮᱭᱟ ᱟᱫᱚ ᱦᱩᱞ ᱵᱷᱩᱞ ᱫᱩ ᱵᱟᱝ ᱡᱟᱦᱟᱸᱼᱼ ᱥᱟᱨᱩ ᱚᱱᱟ ᱫᱚ ᱤᱧ ᱦᱩᱧ ᱪᱟᱥ ᱫᱩᱧ ᱪᱟᱥ ᱠᱟᱜ ᱜᱮᱭᱟ, ᱟᱫᱚ ᱵᱩᱭᱦᱟ ᱦᱚᱸᱜ-ᱚᱸᱭ ᱥᱟᱨᱩᱼᱼ ᱛᱚ ᱚᱱᱟ ᱦᱚᱸ ᱮ ᱢᱟᱬᱟᱝ ᱛᱮ ᱟᱞᱮ ᱫᱚᱼᱼ ᱵᱩᱡᱷᱦᱟ ᱦᱚᱯᱚᱱ ᱵᱚᱱ ᱥᱟᱹᱨᱩ ᱛᱮᱦᱮᱱᱟ ᱚᱱᱟ ᱜᱮᱼ ᱮᱸᱜ ᱛᱚᱯᱟ ᱤᱫᱤ ᱭᱟᱞᱮ ᱦᱟᱥᱟ ᱨᱮ ᱞᱟᱹᱭᱤᱱ ᱞᱟᱹᱭᱤᱱ ᱟᱨᱼᱼ ᱚᱱᱟ ᱥᱟᱶᱛᱮ ᱡᱟᱦᱟᱸ ᱮᱸ ᱛᱚᱯᱟ ᱠᱟᱛᱮᱜ ᱠᱟᱹᱴᱤᱡ ᱞᱮ ᱞᱟᱹᱭᱤᱱ-ᱟᱼᱼ ᱡᱮ ᱚᱸᱰᱮ ᱛᱮᱫᱚ ᱠᱟᱴᱟ ᱞᱟᱹᱴᱷᱤ ᱜᱤᱰᱤ ᱵᱟᱝ ᱜᱟᱱᱚᱜ-ᱟ ᱥᱮ ᱚᱸᱰᱮ ᱫᱚ ᱚᱸᱜᱻᱼᱼ ᱠᱟ ᱪᱟᱯ ᱜᱤᱰᱤ ᱵᱟᱝ ᱜᱟᱱᱚᱜ-ᱟ ᱡᱮ ᱚᱸᱰᱮ ᱯᱚᱴᱠᱚᱪᱚᱜ ᱠᱟᱱᱟ ᱵᱟᱠᱷᱟᱡ ᱛᱟᱭᱚᱢ ᱫᱟᱨᱟᱢ ᱵᱷᱟᱝ ᱚᱝᱠᱼᱼ ᱠᱟ ᱵᱟᱝ ᱫᱟᱹᱨᱤᱜ-ᱟ ᱚᱱᱟ ᱠᱷᱟᱹᱛᱤᱨ ᱛᱮ ᱞᱟᱹᱭᱤᱱ ᱠᱟᱜ ᱞᱮ ᱟ ᱚᱱᱠᱟ ᱜᱮ ᱡᱷᱟᱸᱼᱼ ᱡᱟᱦᱟᱸ ᱱᱟᱜ ᱜᱮᱞᱮ ᱚᱸᱰᱮ ᱞᱮ ᱠᱟᱰᱮᱡ ᱛᱮᱞᱮ ᱵᱤᱫ ᱴᱩ ᱠᱟᱜ-ᱟ ᱟᱨ ᱡᱟᱦᱟᱸ ᱱᱟᱜ ᱜᱮᱞᱮᱼᱼ ᱛᱚᱞᱟᱜ-ᱟ ᱦᱮᱸ ᱥᱮ ᱟᱫᱚ ᱚᱱᱟ ᱥᱟᱶᱛᱮ ᱡᱚᱠᱷᱚᱱ ᱯᱚᱴᱠᱚᱪᱚᱜ-ᱟ ᱥᱮ ᱯᱩᱣ ᱟᱞᱮᱼᱼ ᱥᱮ ᱚᱱᱠᱟ ᱵᱮᱥᱤ ᱫᱚ ᱦᱟᱥᱟ ᱫᱚ ᱵᱟᱞᱮ ᱯᱩᱣᱟᱜ ᱜᱮᱭᱟ ᱦᱟᱞᱠᱟ ᱦᱟᱞᱠᱟ ᱜᱮᱞᱮ ᱯᱩᱣᱟᱜ-ᱟ᱾ ᱪᱮᱫᱟᱜ ᱥᱮ ᱵᱟᱰᱟᱭ ᱢᱮᱱᱟᱜ ᱠᱟᱫᱟ ᱩᱱᱟᱹᱜ ᱞᱟᱛᱟᱨ ᱨᱮᱫᱚ ᱟᱹᱵᱩ ᱫᱚᱼᱼ ᱡᱟᱦᱟᱸ ᱥᱟᱹᱨᱩ ᱫᱚ ᱵᱟᱹᱵᱩᱱ ᱜᱟᱰᱟᱭ ᱛᱮᱦᱮᱱᱟ ᱟᱨ ᱵᱟᱹᱵᱩᱱ ᱮᱢ ᱛᱷᱮᱦᱮᱱᱟ ᱦᱮᱸ ᱥᱮ᱾ ᱛᱚ ᱵᱩᱭᱦᱟ ᱦᱚᱸᱜ-ᱚᱸᱭ ᱥᱟᱹᱨᱩ ᱮᱸᱥ ᱼᱼ ᱟᱯᱮ ᱥᱮᱜ ᱫᱚᱼᱼ ᱛᱤᱱᱟᱹᱜ ᱨᱚᱠᱚᱢ ᱯᱮ ᱡᱚᱢ ᱜᱮᱭᱟ ᱦᱚᱸᱜ-ᱚᱸᱭ ᱮᱸ ᱥᱟᱹᱨᱩ ᱴᱟᱹᱱᱴᱤᱡ ᱥᱮᱼᱼ ᱥᱟᱹᱨᱩ ᱥᱟᱠᱟᱢ ᱟᱨ ᱥᱟᱹᱨᱩ ᱚᱱᱟ ᱫᱚᱯᱮ ᱡᱚᱢ ᱜᱤᱭᱟ ᱥᱮ ᱵᱟᱝᱟ?
ᱟᱫᱚ ᱫᱟᱫᱟ ᱟᱞᱮ ᱥᱮᱜ ᱫᱚ ᱥᱟᱨᱩ ᱥᱟᱠᱟᱢ‌ ᱠᱚᱫᱚ ᱩᱱᱟᱹᱜ ᱫᱚ ᱵᱟᱝ ᱞᱤᱧ ᱧᱮᱞ ᱵᱟᱲᱟᱣ ᱠᱟᱜ ᱠᱚᱣᱟ ᱡᱚᱢ ᱠᱚᱫᱚ ᱟᱫᱚᱼᱼ ᱥᱟᱨᱩ ᱠᱚᱫᱚ ᱟᱨ ᱥᱟᱠᱟᱢ ᱠᱚᱫᱚ ᱵᱟᱠᱚ ᱡᱚᱢ ᱵᱟᱲᱟᱭ ᱜᱮᱭᱟ ᱟᱱᱴᱤᱜ ᱦᱚᱸ ᱵᱟᱠᱚ ᱡᱚᱢ ᱜᱮᱭᱟ᱾ ᱠᱤᱱᱛᱩ ᱥᱟᱲᱩ ᱫᱚᱠᱚ ᱢᱟᱱᱮ ᱡᱚᱢ ᱵᱟᱲᱟᱭ ᱜᱮᱭᱟ ᱠᱚ ᱚᱱ ᱟᱞᱮ ᱥᱮᱱ ᱫᱚ ᱢᱟᱱᱮ ᱧᱮᱞ ᱵᱟᱲᱟᱼᱼ ᱭᱟ ᱟᱞᱮ ᱦᱚᱸᱞᱮ ᱡᱚᱢ ᱵᱟᱲᱟᱭ ᱜᱮᱭᱟ ᱚᱲᱟᱜ ᱨᱮᱫᱚ ᱟᱫᱚ ᱥᱟᱨᱩ ᱫᱚ ᱚᱱᱮᱼᱼ ᱫᱚ ᱚᱱᱠᱟ ᱫᱚ ᱵᱟᱞᱮ ᱪᱟᱥ ᱵᱟᱲᱟᱭ ᱜᱮᱭᱟ ᱟᱫᱚ ᱠᱚᱢ ᱜᱮᱞᱮ ᱪᱟᱥ ᱜᱮᱭᱟ ᱟᱞ ᱥᱮᱡ ᱫᱚ᱾ ᱥᱟᱲᱩ ᱠᱚᱫᱚ ᱩᱱᱟᱹᱜ ᱵᱟᱞᱮ ᱪᱟᱥ ᱨᱮᱦᱚᱸ ᱠᱤᱱᱛᱩ ᱳᱞ ᱠᱚ ᱫᱚ ᱵᱮᱥᱤᱨ ᱵᱷᱟᱜᱽ ᱜᱮᱞᱮ ᱪᱟᱥ ᱵᱟᱲᱟᱭ ᱜᱮᱭᱟ, ᱟᱫᱚᱼᱼ ᱟᱫᱚ ᱳᱞ ᱚᱱᱟ ᱪᱟᱥ ᱠᱷᱟᱹᱛᱤᱨ ᱛᱮᱜᱮ ᱚᱱᱮ ᱥᱟᱨᱩ ᱫᱚ ᱵᱟᱞᱮ ᱨᱚᱦᱚᱭ ᱵᱟᱲᱟᱭ ᱜᱮᱭᱟ, ᱟᱫᱚ ᱟᱯᱮ ᱥᱮᱡᱼᱼ ᱪᱮᱜ ᱠᱟ ᱠᱚ ᱨᱚᱦᱚᱭ ᱵᱟᱲᱟᱭ ᱜᱮᱭᱟ ᱵᱷᱟᱜᱤ ᱯᱮ ᱟᱨᱚ ᱢᱟᱱᱮ ᱵᱤᱥᱤ ᱧᱚᱜ ᱯᱮ ᱨᱚᱦᱚᱭ ᱵᱟᱲᱟᱭᱟ ᱥᱮ ᱵᱟᱝ ᱥᱟᱨᱩ ᱠᱚᱫᱚ?
ᱦᱳᱭ ᱵᱩᱭᱦᱟ ᱟᱞᱮ ᱥᱮᱜ ᱫᱚ ᱥᱟᱹᱨᱩ ᱫᱚ ᱮᱸᱻ ᱡᱟᱹᱥᱛᱤ ᱜᱤᱞᱮ ᱨᱚᱦᱚᱭᱼᱼ ᱫᱚᱞᱮ ᱡᱚᱦᱚᱭᱟ ᱚᱱᱠᱟ ᱡᱟᱹᱥᱛᱤ ᱧᱚᱜ ᱜᱮ ᱟᱨ ᱟᱸᱻ ᱥᱟᱹᱨᱩ ᱨᱚᱦᱚᱭᱼᱼ ᱛᱚ ᱠᱟᱹᱴᱤᱡ ᱵᱷᱟᱞᱤ ᱵᱩᱡᱩᱜ-ᱟ ᱡᱚᱢ ᱠᱩᱦᱚᱸ ᱟᱨ ᱢᱚᱴᱟ ᱴᱟᱠᱼᱼ ᱠᱟ ᱦᱚᱸ ᱦᱤᱡᱩᱜ ᱜᱮᱭᱟ ᱥᱟᱹᱨᱩ ᱠᱚᱨᱮ ᱱᱟᱜ ᱫᱟᱢ ᱠᱷᱟᱹᱛᱤᱨ ᱛᱮ ᱦᱮᱸ ᱥᱮ᱾ ᱥᱟᱹᱨᱩ ᱥᱟᱠᱟᱢ ᱦᱚᱸ ᱟᱹᱠᱷᱨᱤᱧᱚᱜ-ᱟ ᱥᱟᱹᱨᱩ ᱰᱟᱹᱱᱴᱤᱡ ᱦᱚᱸᱞᱮᱼᱼ ᱷᱠᱤᱨᱤᱧ ᱜᱤᱭᱟ ᱟᱸᱻ ᱟᱞᱮ ᱥᱮᱜ ᱫᱚ ᱥᱟᱹᱨᱩ ᱰᱟᱹᱱᱴᱤᱡ ᱮᱢ ᱞᱟᱹᱭ ᱥᱟᱹᱨᱩ ᱥᱟᱠᱟᱢᱮᱢ ᱞᱟᱹᱭ ᱥᱟᱹᱨᱩᱢ ᱞᱟᱹᱭ ᱚᱱᱟ ᱠᱩᱦᱚᱸᱼᱼ ᱡᱚᱢ‌ ᱜᱮᱭᱟ ᱟᱫᱚ ᱛᱚᱵᱮ ᱵᱚᱭᱦᱟ ᱦᱚᱸᱜ-ᱚᱸᱭ ᱟᱯᱮ ᱫᱚ ᱡᱚᱠᱷᱚᱱ ᱥᱟᱹᱨᱩ ᱯᱮ ᱩᱴᱠᱟᱹᱣᱟ ᱦᱮᱸ ᱥᱮ ᱱᱟᱦᱮᱞ ᱼᱼ ᱛᱮᱯᱮ ᱩᱴᱠᱟᱹᱣᱟ ᱥᱮ ᱦᱚᱸᱜ-ᱚᱱᱠᱟ ᱜᱩ ᱜᱟᱹᱭᱛᱤ ᱠᱚᱛᱮ ᱥᱮ ᱴᱟᱝᱜᱟ ᱠᱚᱼᱼ ᱛᱮᱯᱮ ᱩᱴᱠᱟᱹᱣ ᱜᱮᱭᱟ ᱚᱠᱟ ᱞᱮᱠᱟ ᱠᱟᱛᱮᱜ ᱯᱮ ᱩᱴᱠᱟᱹᱣᱟ ᱟᱯᱮ ᱫᱚ?
ᱩᱸ ᱟᱫᱚ ᱫᱟᱫᱟ ᱟᱞᱮ ᱫᱚ ᱥᱟᱨᱩ ᱠᱩ ᱫᱚ ᱢᱟᱱᱮ ᱱᱟᱦᱮᱞ ᱛᱮᱫᱚ ᱵᱟᱞᱮ ᱡᱷᱤᱜᱟ ᱥᱟᱨᱩ ᱠᱟᱨᱚᱱᱼᱼ ᱦᱩᱭᱩᱜ ᱠᱟᱱᱟ ᱥᱮ ᱱᱟᱦᱮᱞ ᱛᱮ ᱡᱮ ᱞᱮᱠᱷᱟᱱ ᱟᱫᱚ ᱠᱮᱪᱟᱜ ᱢᱮᱪᱟᱜᱚᱜ ᱛᱚ ᱚᱱᱮ ᱚᱱᱟ ᱠᱷᱟᱹᱛᱤᱨ ᱛᱮ ᱱᱟᱦᱮᱞ ᱛᱮ ᱫᱚ ᱵᱟᱞᱮ ᱠᱚᱨᱟᱣ ᱵᱟᱲᱟᱭ ᱜᱤᱭᱟ᱾ ᱟᱫᱚ ᱢᱟᱱᱮ ᱡᱟ ᱦᱩᱭᱩᱜ ᱠᱟᱱᱟ ᱤᱭᱟᱹ ᱛᱮ ᱵᱟᱠᱷᱟᱱ ᱢᱟᱱᱮ ᱫᱟᱛᱨᱚᱢ ᱛᱮ ᱵᱟᱠᱼᱼ ᱠᱷᱟᱱ ᱦᱩᱭᱩᱜ ᱠᱟᱱᱟ ᱠᱩᱰᱤ ᱛᱮ ᱚᱱᱟ ᱛᱮ ᱮᱠᱷᱚᱱ ᱫᱚᱼᱼ ᱚᱸᱰᱮ ᱫᱚ ᱢᱟᱨᱠᱮᱴ ᱴᱟᱢ ᱥᱮ ᱟᱫᱚ ᱚᱱᱟ ᱠᱷᱟᱹᱛᱤᱨ ᱛᱮ ᱚᱱᱟ ᱠᱩᱞᱤ ᱰᱟᱠᱱᱟᱢ ᱪᱮᱫ‌ ᱤ ᱵᱟᱲᱟᱭ ᱛᱟᱦᱮᱸᱱ ᱠᱷᱟᱱ ᱫᱚ ᱢᱟᱱᱮ ᱜᱮᱫ ᱛᱟᱞᱟ ᱛᱟᱞᱟᱛᱮ ᱚᱱᱟ ᱠᱷᱟᱹᱛᱤᱨ ᱛᱮ ᱵᱟᱞᱮ ᱠᱚᱨᱟᱣ ᱵᱟᱲᱟᱭ ᱜᱮᱭᱟ ᱫᱟᱫᱟ ᱛᱟᱦᱚᱞᱮ ᱟᱯᱮ ᱫᱚ ᱪᱮᱫ ᱯᱮ ᱠᱚᱨᱟᱣ ᱵᱟᱲᱟᱭ ᱜᱮᱭᱟ ᱛᱟᱦᱞᱮ
ᱡᱟᱦᱟᱸ ᱟᱢ ᱞᱟᱹᱭ ᱠᱮᱜ ᱟᱢ ᱫᱟᱛᱨᱚᱢ ᱥᱮ ᱱᱚᱜ ᱚᱝᱠᱟ ᱠᱟᱹᱴᱤᱡ ᱠᱟᱹᱴᱤᱡ ᱠᱩᱰᱤ ᱞᱮᱠᱟᱱᱟᱜ ᱛᱟᱦᱮᱱᱟ ᱦᱮᱸᱥᱮ, ᱚᱱᱟ ᱛᱮᱜᱮᱞᱮ ᱟᱞᱮ ᱫᱚᱞᱮ ᱚᱱᱟ ᱦᱩᱰᱤᱧ ᱦᱩᱰᱤᱧᱟᱜ ᱠᱩᱰᱤ ᱞᱮᱠᱟᱱᱟᱜ ᱛᱟᱦᱮᱱᱟ ᱟᱨ ᱛᱟᱭᱚᱢ ᱥᱮᱫ ᱨᱮ ᱚᱱᱟ ᱛᱟᱭᱚᱢ ᱨᱮ ᱜᱟᱹᱭᱛᱤ ᱞᱮᱠᱟᱱᱟᱜ ᱛᱟᱦᱮᱱᱟ ᱚᱱᱟ ᱛᱮᱜᱮ ᱵᱟᱹᱭ ᱵᱟᱹᱭ ᱛᱮ ᱟᱞᱮ ᱫᱚᱞᱮ ᱩᱴᱠᱟᱹᱣ ᱛᱟᱦᱮᱫ ᱟᱨ ᱚᱱᱠᱟᱜᱮ ᱡᱷᱩᱲᱤ ᱨᱮᱞᱮ ᱫᱚᱦᱚᱭ ᱛᱟᱦᱮᱸᱱᱟ ᱟᱨ ᱟᱠᱷᱨᱤᱧ ᱦᱚᱸᱞᱮ ᱵᱟᱞᱮ ᱜᱮᱞᱮ ᱤᱫᱤᱭᱟ ᱟᱯᱮ ᱥᱮᱫ ᱦᱚᱸᱜ ᱚᱭ ᱥᱟᱹᱨᱩ ᱟᱲᱟᱜ ᱠᱚᱫᱚ ᱯᱮ ᱨᱚᱦᱚᱭ ᱜᱮᱭᱟ ᱥᱮ ᱵᱟᱝ? ᱟᱞᱮᱥᱮᱫ ᱫᱚ ᱦᱚᱸᱜ ᱚᱭ ᱥᱟᱹᱨᱩ ᱟᱲᱟᱜ ᱠᱚ ᱨᱚᱦᱚᱲ ᱠᱟᱛᱮᱜ ᱠᱚ ᱨᱟᱥᱮ ᱛᱟᱦᱮᱱ ᱜᱮᱭᱟ ᱛᱚ ᱟᱫᱚ ᱟᱯᱮᱮᱥᱮᱫ ᱜᱮ ᱥᱟᱹᱨᱩ ᱟᱲᱟᱜ ᱠᱚ ᱨᱚᱦᱚᱲ ᱠᱟᱛᱮᱫ ᱯᱮ ᱨᱟᱥᱮ ᱜᱮᱭᱟ ᱥᱮ ᱵᱟᱝᱟ?
ᱦᱮᱸ ᱫᱟᱫᱟ ᱚᱱᱟ ᱥᱟᱹᱨᱩ ᱥᱟᱠᱟᱢ ᱠᱚᱫᱚ ᱨᱚᱦᱚᱲ ᱠᱟᱛᱮ ᱨᱟᱥᱮ ᱫᱚᱠᱚ ᱨᱟᱥᱨ ᱵᱟᱲᱟᱭ ᱜᱮᱭᱟ ᱛᱚ ᱟᱞᱮ ᱚᱲᱟᱜ ᱨᱮ ᱫᱚ ᱟᱫᱚ ᱵᱟᱠᱚ ᱠᱚᱨᱟᱣ ᱵᱟᱲᱟᱭ ᱪᱮᱫ? ᱚᱱᱮ ᱥᱟᱹᱨᱩ ᱥᱟᱠᱟᱢ ᱨᱚᱦᱚᱭ ᱠᱤᱱᱛᱩ ᱯᱟᱥᱮᱨ ᱚᱲᱟᱜ ᱠᱚ ᱩᱱᱠᱩ ᱥᱟᱹᱨᱩ ᱥᱟᱠᱟᱢ ᱠᱚ ᱫᱚ ᱻᱻ ᱨᱟᱥᱮ ᱵᱟᱲᱟ ᱫᱩᱧ ᱧᱮᱞ ᱵᱟᱲᱟ ᱠᱟᱜ ᱠᱚ ᱜᱮᱭᱟ
ᱟᱪᱪᱷᱟ ᱛᱚᱵᱮ ᱟᱹᱰᱤ ᱱᱟᱯᱟᱭ ᱟᱯᱮ ᱥᱮᱫ ᱦᱚᱸ ᱟᱸᱡᱚᱢ ᱤᱧ ᱵᱷᱟᱹᱞᱤᱧ ᱵᱩᱡᱷᱟᱹᱣ ᱫᱟ ᱡᱮ ᱱᱚᱜᱼᱚᱭ ᱥᱟᱹᱨᱩ ᱟᱲᱟᱜ ᱯᱮ ᱟᱯᱮ ᱦᱚᱸ ᱯᱮ ᱦᱮᱸ ᱚᱱᱠᱟ ᱯᱮ ᱨᱟᱥᱮ ᱜᱮᱭᱟ ᱨᱚᱦᱚᱲ ᱠᱟᱛᱮ ᱦᱮᱸᱥᱮ ᱜᱚᱴᱟ ᱨᱮᱱ ᱦᱚᱭ ᱜᱮ ᱚᱱᱠᱟ ᱜᱮ ᱥᱟᱹᱨᱩ ᱟᱲᱟᱜ ᱫᱚ ᱨᱟᱥᱮ ᱞᱟᱹᱠᱛᱤ ᱠᱟᱱᱟ ᱡᱚᱢ ᱦᱚᱸ ᱞᱟᱹᱠᱛᱤ ᱠᱟᱱᱟ ᱡᱮᱦᱮᱛᱩ ᱟᱵᱚ ᱫᱚᱢ ᱵᱟᱰᱟᱭᱟ ᱠᱤᱪᱷᱩ ᱠᱤᱪᱷᱩ ᱡᱟᱭᱜᱟ ᱨᱮ ᱨᱚᱦᱚᱲ ᱟᱲᱟᱜ ᱦᱚᱸ ᱡᱟᱹᱥᱛᱤ ᱡᱮᱢᱚᱱ ᱡᱚᱡᱚ ᱟᱲᱟᱜ ᱠᱚᱵᱚᱱ ᱨᱟᱥᱮ ᱜᱮᱭᱟ ᱟᱯᱮ ᱫᱚ ᱡᱚᱡᱚ ᱟᱲᱟᱜ ᱠᱚᱯᱮ ᱨᱟᱥᱮ ᱜᱮᱭᱟ ᱥᱮ ᱵᱟᱝᱟ
ᱦᱮᱸ ᱟᱞᱮ ᱫᱚ ᱡᱚᱡᱚ ᱟᱲᱟᱜ ᱫᱚᱞᱮ ᱨᱟᱥᱮ ᱜᱮᱭᱟ ᱨᱟᱥᱮ ᱫᱚᱞᱮ ᱨᱟᱥᱮ ᱵᱟᱲᱟᱭ ᱜᱮᱭᱟ ᱛᱚ ᱩᱱᱟᱹᱜ ᱫᱚ ᱵᱟᱝ ᱢᱟᱱᱮ ᱠᱚᱢ ᱜᱮᱞᱮ ᱨᱟᱥᱮ ᱵᱟᱲᱟᱭ ᱜᱮᱭᱟ ᱫᱚ ᱟᱯᱮ ᱫᱚ ᱯᱮ ᱵᱩᱡᱟᱹᱭ ᱜᱮᱭᱟ ᱥᱮ ᱵᱟᱝ
ᱦᱳᱭ ᱟᱞᱮ ᱥᱮᱫ ᱦᱚᱸ ᱡᱚᱡᱚ ᱟᱲᱟᱜ ᱫᱚᱠᱚ ᱨᱟᱥᱮ ᱫᱚᱠᱚ ᱡᱟᱹᱥᱛᱤ ᱠᱚ ᱨᱟᱥᱮᱭᱟ ᱟᱨ ᱛᱚ ᱵᱚᱭᱦᱟ ᱱᱚᱜᱼᱚᱭ ᱡᱟᱦᱟᱸ ᱫᱚ ᱟᱞᱟᱝ ᱫᱚ ᱱᱚᱜᱼᱚᱭ ᱥᱟᱹᱨᱩ ᱢᱩᱪᱟᱹᱫ ᱫᱷᱟᱹᱵᱤᱡ ᱞᱟᱝ ᱞᱟᱹᱭ ᱠᱮᱫᱟ ᱥᱟᱹᱨᱩ ᱨᱮᱭᱟᱜ ᱫᱚ ᱫᱟᱫᱟ ᱦᱚᱸᱜᱼᱚᱭ ᱤᱭᱟᱹ ᱵᱚᱭᱦᱟ ᱟᱯᱮᱥᱮᱫ ᱫᱚ ᱦᱚᱸᱜ ᱚᱭ ᱮᱸ ᱢᱟᱱ ᱥᱟᱹᱨᱩ ᱠᱚᱫᱚ ᱯᱮ ᱡᱚᱢ ᱜᱮᱭᱟ ᱥᱮ ᱵᱟᱝ
ᱟᱫᱚ ᱢᱮᱱ ᱥᱮᱨᱚᱢ ᱫᱟᱫᱟ ᱵᱚᱞᱛᱮ ᱜᱮᱞᱮ ᱥᱮ ᱢᱮᱱ ᱥᱟᱹᱨᱩ ᱚᱱᱟ ᱩᱠᱩᱨ ᱵᱟᱹᱧ ᱟᱸᱡᱚᱢ ᱵᱟᱲᱟ ᱟᱠᱟᱫᱟ ᱠᱤᱱᱛᱩ ᱥᱚᱵ ᱫᱚ ᱵᱟᱹᱞᱤᱧ ᱵᱩᱡᱟ ᱚᱱᱟ ᱠᱚᱫᱚ
ᱦᱳᱭ ᱵᱚᱭᱦᱟ ᱚᱱᱟ ᱫᱚ ᱡᱟᱦᱟᱸ ᱫᱚ ᱢᱟᱱ ᱥᱟᱹᱨᱩ ᱠᱚ ᱞᱟᱹᱭᱟ ᱚᱱᱟ ᱫᱚ ᱞᱟᱹᱴᱩ ᱥᱟᱠᱟᱢ ᱥᱟᱹᱨᱩ ᱥᱟᱠᱟᱢ ᱞᱮᱠᱟ ᱧᱮᱞᱛᱮ ᱞᱟᱹᱴᱩ ᱞᱟᱹᱴᱩ ᱥᱟᱹᱨᱩ ᱥᱟᱠᱟᱢ ᱠᱚᱣᱟ ᱦᱮᱸᱥᱮ ᱟᱨ ᱫᱟᱨᱮ ᱞᱮᱠᱟ ᱨᱟᱠᱟᱵ ᱠᱚᱜᱼᱟ ᱛᱟᱞᱮ ᱫᱟᱨᱮ ᱪᱮᱫ ᱞᱮᱠᱟ ᱜᱚᱫᱤ ᱛᱟᱦᱮᱱᱟ ᱚᱱᱠᱟ ᱜᱮ ᱚᱱᱟ ᱨᱮᱭᱟᱜ ᱜᱩᱫᱤ ᱛᱟᱦᱮᱱᱟ ᱟᱨ ᱚᱱᱠᱟ ᱞᱟᱹᱴᱩ ᱞᱟᱹᱴᱩ ᱥᱟᱠᱟᱢ ᱠᱚᱜᱼᱟ ᱛᱚ ᱚᱱᱟ ᱥᱟᱹᱨᱩ ᱟᱲᱟᱜ ᱠᱚ ᱛᱚ ᱚᱱᱟ ᱥᱟᱹᱨᱩ ᱢᱟᱱ ᱥᱟᱹᱨᱩ ᱫᱚ ᱵᱟᱢ ᱧᱮᱞ ᱟᱠᱟᱜᱼᱟ
ᱧᱮᱞ ᱫᱚ ᱧᱮᱞ ᱦᱩᱭ ᱟᱠᱟᱱᱟ ᱟᱫᱚ ᱵᱟᱹᱞᱤᱧ ᱴᱷᱟᱹᱭᱠᱟᱹ ᱮᱫᱟ ᱚᱠᱟᱴᱟᱜ ᱫᱚ ᱢᱮᱱ ᱥᱟᱹᱨᱩ ᱠᱚ
ᱛᱚᱵᱮ ᱟᱨᱚ ᱛᱚ ᱱᱚᱣᱟ ᱫᱚᱢ ᱴᱷᱟᱹᱭᱠᱟᱹ ᱠᱟᱜ-ᱟ ᱥᱮ ᱵᱟᱝ ᱥᱮ ᱰᱷᱟᱹᱲᱩᱣᱟᱹ ᱥᱟᱹᱨᱩ ᱞᱮᱠᱟ ᱧᱮᱞᱚᱜᱼᱟ ᱰᱷᱟᱹᱲᱩᱣᱟᱹ ᱰᱷᱟᱲᱩᱣᱟᱹ ᱥᱟᱹᱨᱩ ᱞᱮᱠᱟ ᱧᱮᱞᱛᱮ ᱟᱨ ᱚᱱᱟ ᱫᱚ ᱟᱸᱡᱚᱢ ᱛᱮᱫᱚ ᱠᱟᱹᱴᱤᱡ